ᱦᱮᱞᱳ
ᱦᱮᱸ ᱡᱚᱦᱟᱨ ᱜᱮ ᱾
ᱦᱮᱸ ᱡᱚᱦᱟᱨ ᱜᱮ ᱡᱚᱦᱟᱨ ᱜᱮ᱾
ᱪᱮᱫ ᱞᱮᱠᱟ ᱵᱮᱥ ᱵᱟᱲᱟ ᱜᱮ ᱢᱮᱱᱟᱢᱟ ᱛᱚ? ᱟᱨ ᱚᱲᱟᱜ ᱨᱮ ᱜᱚᱵᱟ ᱛᱮᱠᱚ?
ᱦᱮᱸ ᱜᱚ ᱵᱟᱵᱟ ᱛᱮᱠᱚ ᱦᱚᱸ ᱱᱟᱯᱟᱭ ᱵᱟᱲᱟ ᱜᱮᱭᱟ ᱟᱢ ᱚᱠᱟ ᱞᱮᱠᱟᱢ
ᱤᱧ ᱦᱚᱸ ᱵᱮᱥ ᱜᱮ ᱢᱤᱱᱟᱹᱧᱟᱹ ᱾ ᱟᱨ ᱡᱚᱛᱚ ᱠᱚᱜᱮ ᱵᱮᱥ ᱜᱮᱵᱚᱱ ᱛᱟᱦᱮᱸ ᱞᱮᱱ ᱠᱷᱟᱱ ᱜᱮ ᱾
ᱦᱮᱸ
ᱦᱩᱸ ᱪᱮᱫ ᱪᱮᱠᱟᱭ ᱦᱩᱭᱩᱜ?
ᱦᱮᱸ ᱟᱫᱚ ᱦᱮᱸ ᱱᱤᱛᱚᱜ ᱫᱚ ᱚᱱᱠᱟ ᱫᱚ ᱠᱤᱪᱷᱩ ᱵᱟᱝ ᱡᱟ ᱦᱚᱜ ᱫᱩᱲᱩᱵ ᱜᱤᱛᱤᱡ ᱵᱟᱲᱟ ᱦᱩᱭ ᱟᱠᱟᱱᱟ ᱵᱟᱦᱨᱮ ᱥᱮᱱ ᱨᱮ ᱟᱨᱠᱤ ᱾
ᱤᱧ ᱦᱚᱩᱧ ᱫᱩᱲᱩᱵ ᱵᱟᱲᱟ ᱟᱠᱟᱱᱟ ᱚᱲᱟᱜ ᱠᱚᱨᱮ ᱾ ᱛᱤᱱᱟᱹᱜ ᱮᱢ ᱛᱟᱦᱮᱱᱟ? ᱟᱹᱰᱤ ᱟᱸᱴ ᱜᱚᱨᱚᱢ ᱠᱟᱱᱟ ᱾ ᱟᱨ ᱯᱷᱮᱱ ᱦᱟᱣᱟ ᱨᱮ ᱦᱚᱸ ᱡᱟᱼ ᱿ ᱡᱟᱹᱥᱛᱤ ᱛᱟᱦᱮᱸ ᱢᱚᱸᱡᱽ ᱵᱟᱝ ᱠᱟᱱᱟ ᱞᱚᱞᱚᱜ ᱜᱮ ᱧᱟᱢᱚᱜ ᱠᱟᱱᱟ ᱦᱚᱭ ᱠᱚ ᱾
ᱦ
ᱦᱩᱸ ᱟᱨ ᱠᱤᱫᱩᱵ ᱠᱚᱫᱚ ᱤᱥᱤᱱ ᱵᱟᱲᱟ ᱦᱩᱭ ᱟᱠᱟᱱᱟ ᱥᱮ ᱵᱟᱝ ᱫᱟ ᱾
ᱦᱮᱸ ᱠᱤᱫᱩᱵ ᱠᱚᱫᱚ ᱤᱥᱤᱱ ᱵᱟᱲᱟ ᱦᱩᱭ ᱟᱠᱟᱱᱟ ᱾
ᱛᱚ ᱡᱚᱢ ᱵᱟᱲᱟ ᱠᱮ ᱫᱟᱢ ᱥᱮ ᱵᱟᱝ ᱾
ᱟᱹᱣᱨᱤ ᱡᱚᱢ ᱵᱟᱲᱟ ᱭᱮᱫ ᱜᱮᱭᱟ᱾
ᱦᱮᱸ ᱪᱮᱫ ᱮᱢ ᱢᱮᱱ ᱠᱮᱫᱟ ᱫᱟ ᱵᱟᱹᱧ ᱟᱸᱡᱚᱢ ᱞᱮᱫᱟ ᱟᱹᱣᱨᱤ ᱡᱚᱢ ᱵᱟᱲᱟ ᱦᱩᱭᱩᱜᱼᱟ
ᱚᱦᱚᱸᱜ ᱟᱹᱣᱨᱤ ᱡᱚᱢ ᱵᱟᱲᱟᱭ ᱾
ᱦᱮᱸ ᱤᱥᱤᱱ ᱫᱚᱛᱚ ᱦ ᱠᱟᱱ ᱜᱮᱭᱟ
ᱦᱮᱸ ᱤᱥᱤᱱᱧ ᱫᱚ ᱾
ᱦᱩᱲᱩ ᱠᱚᱯᱮ ᱮᱨ ᱟᱯᱷᱚᱨ ᱵᱟᱲᱟ ᱠᱮᱫᱟ ᱥᱮ ᱵᱟᱝ?
ᱵᱟᱝ ᱵᱟᱹᱧ ᱡᱚᱢ ᱠᱟᱫᱟ ᱤᱧ ᱦᱚᱧ ᱡᱚᱢᱟᱦᱟᱸᱜ ᱢᱤᱫ ᱜᱷᱟᱹᱲᱤᱡ ᱾ ᱢᱮᱱ ᱦᱮᱞᱳ ᱾
ᱟᱪᱪᱷᱟ ᱟᱪᱪᱷᱟ ᱦᱮᱸ ᱾
ᱚᱡᱚᱢᱚᱜ ᱠᱟᱱᱟ ᱥᱮ ᱵᱟᱝ ᱫᱟ ᱢᱮᱱᱤᱫᱟᱹᱧ ᱾ ᱤᱧ ᱦᱚᱧ ᱡᱚᱢᱟ ᱦᱟᱸᱜ ᱢᱤᱫ ᱜᱷᱟᱹᱲᱤ ᱵᱟᱫ ᱢᱤᱫ ᱜᱷᱟᱹᱲᱤ ᱯᱚᱨᱮᱧ ᱡᱚᱢᱟ ᱵᱚᱞᱮ ᱾
ᱟᱪᱪᱷᱟ ᱟᱪᱪᱷᱟ ᱾
ᱦᱮᱸ ᱟᱨ ᱢᱮᱱᱫᱟᱹᱧ ᱦᱩᱲᱩ ᱠᱚᱯᱮ ᱮᱨ ᱨᱟᱯᱷᱚᱨ ᱵᱟᱲᱟ ᱟᱠᱟᱫᱟ ᱥᱮ ᱵᱟᱝ ᱾
ᱦᱮᱸ ᱦᱩᱲᱩ ᱠᱚᱫᱚ ᱮᱨ ᱦᱩᱭ ᱠᱟᱱ ᱜᱮᱭᱟ ᱡᱟᱭᱦᱳᱠ ᱾ ᱫᱟᱜ ᱨᱮᱱᱟᱜ ᱛᱟᱸᱜᱤ ᱢᱮᱱᱟᱜ-ᱟ ᱚᱱᱟ ᱜᱮ ᱫᱟᱜ ᱞᱮᱱᱠᱷᱟᱱ ᱟᱨᱠᱤᱼᱼ ᱛᱩᱫ ᱠᱚᱨᱮ ᱥᱩᱵᱤᱫᱟᱜ-ᱟ᱾
ᱦᱮᱸ ᱦᱮᱸ᱾ ᱫᱟᱫᱟ ᱢᱮᱱ ᱫᱟᱹᱧ ᱟᱢᱟᱜ ᱟᱣᱟᱡᱽ ᱢᱚᱸᱡᱽ ᱛᱮ ᱵᱟᱹᱧ ᱟᱸᱡᱚᱢ ᱧᱟᱢ ᱫᱟ ᱟᱢᱟᱜ ᱨᱚᱲ?
ᱟᱪᱪᱷᱟ ᱱᱤᱛᱚᱜ ᱟᱸᱡᱚᱢ ᱧᱟᱢᱚᱜ ᱠᱟᱱᱟ?
ᱦᱮᱸ ᱱᱤᱛ ᱫᱚ ᱟᱸᱡᱚᱢᱚᱜ ᱠᱟᱱ ᱜᱮᱭᱟ ᱮᱱᱟᱱᱚᱜ ᱵᱟᱝ ᱟᱸᱡᱚᱢᱚᱜ ᱠᱟᱱ ᱛᱟᱦᱮᱱᱟ᱾ ᱛᱷᱚᱲᱟ ᱜᱟᱱ ᱜᱮᱫ ᱜᱮᱜ ᱛᱮ ᱦᱟᱹᱡᱩᱜ ᱠᱟᱱ ᱛᱮᱦᱮᱱᱟ᱾
ᱵᱟᱝ ᱢᱚᱱᱮ ᱱᱮᱴᱣᱟᱨᱠ ᱠᱩ ᱫᱚᱢᱮ ᱤᱥᱩ ᱵᱟᱲᱟᱭ ᱜᱮᱭᱟ ᱛᱚ᱾
ᱦᱮᱸ᱾ ᱦᱟᱸᱻ᱾
ᱚᱸᱻ ᱚᱱᱟ ᱜᱮ ᱡᱟᱭᱦᱳᱠ ᱟᱯᱮ ᱫᱚ ᱚᱝᱠᱟ ᱛᱚᱞᱟ ᱮᱨ ᱟᱯᱷᱚᱨ ᱠᱚᱫᱚ ᱦᱩᱭ ᱠᱟᱱᱟ᱾
ᱦᱮᱸ ᱟᱞᱮ ᱴᱚᱞᱟ ᱨᱮ ᱮᱨ ᱵᱟᱲᱟᱣ ᱠᱟᱜ ᱜᱮᱭᱟ ᱠᱚ ᱦᱩᱲᱩ ᱠᱚ ᱢᱟᱱᱮ ᱟᱯᱷᱚᱨ ᱵᱟᱲᱟᱣ ᱠᱟᱜ ᱜᱮᱭᱟ ᱠᱚ᱾ ᱟᱨ ᱦᱟᱨᱟ ᱦᱚᱸ ᱦᱟᱨᱟ ᱵᱟᱲᱟᱣ ᱠᱟᱱᱟ ᱟᱨ ᱤᱱᱠᱟ ᱵᱟᱹᱻᱧ ᱟᱹᱭᱼᱼ ᱟᱹᱭᱠᱟᱹᱣ ᱣᱮᱫᱟ ᱵᱚᱞᱮ ᱟᱨ ᱛᱷᱚᱲᱟ ᱫᱤᱱ ᱵᱟᱛᱷ ᱦᱟᱸᱜᱼᱼ ᱚᱱᱟ ᱟᱯᱷᱚᱨ ᱠᱚ ᱛᱩᱜ ᱵᱟᱲᱟ ᱠᱟᱛᱮᱜ ᱨᱚᱦᱚᱭ ᱵᱟᱲᱟᱭ ᱠᱩ᱾ ᱮ ᱠᱷᱮᱛ ᱠᱩ ᱡᱟᱦᱟᱸ ᱢᱮᱱᱟᱜ-ᱟ ᱚᱱᱟ ᱠᱩ ᱥᱤ ᱯᱟᱲᱟᱜ ᱵᱟᱲᱟᱣ ᱠᱟᱜ ᱜᱮᱭᱟ ᱠᱚ ᱦᱩᱸ᱾ ᱟᱯᱮ ᱥᱮᱜ ᱫᱚᱭ ᱫᱟᱜ ᱵᱟᱲᱟ ᱞᱚ ᱠᱟᱫᱟ ᱥᱮ ᱵᱟᱝ ᱫᱟ?
ᱟᱻᱱᱤᱛᱚᱜ ᱫᱚ ᱚᱱᱠᱟ ᱫᱟᱜ ᱵᱟᱲᱟ ᱫᱚ ᱵᱟᱝ᱾
ᱦᱮᱸ ᱦᱮᱸ ᱟᱸᱡᱚᱢ ᱦᱮᱸ ᱟᱸᱡᱚᱢᱚᱜ ᱠᱟᱱ ᱜᱮᱭᱟ᱾
ᱫᱟᱜ ᱵᱟᱝᱮ ᱫᱟᱜ ᱞᱟᱹᱭ ᱫᱟᱹᱧ ᱟᱞᱮ ᱥᱮᱱ ᱛᱚ ᱦᱟᱸᱜ ᱚᱱᱠᱟ ᱫᱟᱜ ᱵᱟᱲᱟ ᱫᱚ ᱱᱤᱛ ᱫᱚ ᱟᱹᱣᱨᱤᱼᱼ ᱫᱟᱜ ᱵᱟᱲᱟᱭ ᱜᱮᱭᱟᱭ ᱞᱟᱦᱟ ᱟᱨᱦᱚᱸ ᱵᱟᱭ ᱫᱟᱜᱟ᱾
ᱦᱮᱸ ᱛᱚ ᱛᱤᱱᱟᱹᱜ ᱫᱤᱱ ᱠᱷᱚᱱᱟᱜ ᱵᱟᱭ ᱫᱟᱜ ᱟᱠᱟᱫᱟ ᱟᱞᱮ ᱥᱮᱜ ᱢᱟᱼᱼ ᱛᱤᱦᱤᱧ ᱦᱚᱸ ᱛᱷᱚᱲᱟ ᱜᱟᱱᱮ ᱫᱟᱜ ᱞᱮᱫ ᱜᱮᱭᱟ ᱚᱛ ᱞᱚᱦᱚᱜ ᱞᱟᱠᱟ᱾ ᱱᱟᱥᱤ ᱱᱟᱥᱤ ᱧᱩᱨᱩ ᱵᱟᱲᱟ ᱞᱮᱱ ᱜᱮᱭᱟ ᱟᱜᱻᱼᱼ ᱢᱤᱫ ᱵᱟᱨ ᱫᱤᱱ ᱞᱟᱦᱟ ᱨᱮᱦᱚᱸᱭ ᱫᱟᱜ ᱫᱚᱭ ᱫᱟᱜ ᱞᱮᱫ ᱜᱮᱭᱟ᱾ ᱟᱹᱰᱤ ᱜᱟᱱ ᱜᱤ ᱟᱞᱮ ᱥᱮᱜ ᱫᱚᱭ ᱫᱟᱜ ᱮᱫᱟᱭ᱾
ᱦᱮᱸ, ᱦᱮᱸ ᱟᱞᱮ ᱥᱮᱱ ᱢᱟ ᱱᱚᱜ-ᱚᱸᱭᱼᱼ ᱯᱮ ᱯᱩᱱ ᱫᱤᱱ ᱦᱩᱭᱱᱟ ᱫᱟᱜ ᱜᱮ ᱟᱣᱨᱤ ᱫᱟᱜᱟᱭ ᱦᱟᱸᱜ᱾ ᱯᱮ ᱯᱩᱱ ᱫᱤᱱ ᱞᱟᱦᱟ ᱫᱟᱜ ᱞᱮᱫᱟᱭ ᱱᱤᱛᱚᱜ ᱫᱚ ᱚᱱᱠᱟ ᱫᱟᱜ ᱨᱮᱱᱟᱜ ᱠᱚᱱᱚ ᱧᱩᱢ ᱵᱟᱹᱱᱩᱜ-ᱟ᱾ ᱢᱟᱱᱮ ᱞᱟᱹᱭ ᱫᱟᱹᱧ ᱱᱤᱛᱚᱜ ᱫᱚ ᱚᱱᱠᱟ ᱫᱟᱜ ᱨᱮᱱᱟᱜ ᱧᱩᱢ ᱜᱮ ᱵᱟᱹᱱᱩᱜ-ᱟ᱾
ᱦᱮᱸ ᱫᱟᱼᱼ ᱫᱟ ᱢᱮᱱ ᱱᱤᱫᱟᱹᱧ ᱡᱮ ᱟᱯᱮ ᱥᱮᱜ ᱫᱚ ᱫᱟᱜ ᱜᱤ ᱵᱟᱝᱮ ᱫᱟᱜ ᱟᱠᱟᱫᱟ ᱯᱮ ᱯᱩᱱ ᱫᱤᱱ ᱠᱷᱚᱱᱟᱜ ᱵᱟᱝ?
ᱦᱮᱸ ᱦᱮᱸ᱾
ᱦᱮᱸ ᱟᱨᱼᱼ ᱛᱚ ᱟᱹᱰᱤ ᱟᱸᱴ ᱜᱮ ᱜᱚᱨᱚᱢ ᱵᱟᱲᱟᱭ ᱠᱟᱱᱟ ᱜᱚᱨᱚᱢ ᱟᱹᱭᱠᱟᱹᱜ ᱠᱟᱱᱟ ᱡᱚᱠᱷᱚᱱ ᱫᱟᱜ ᱦᱚᱸ ᱵᱟᱭᱼᱼ ᱫᱟᱜ ᱫᱟ, ᱦᱮᱸ ᱟᱞᱮ ᱥᱮᱜᱼᱼ ᱫᱚ ᱫᱟᱜ ᱫᱚᱭ ᱫᱟᱜ ᱮᱜ ᱠᱟᱱ ᱜᱮᱭᱟ ᱛᱤᱦᱤᱧ ᱟᱱᱤᱧᱼᱼ ᱤᱧᱤᱧ ᱞᱟᱹᱭᱟᱜ ᱢᱮᱭᱟ ᱡᱮ ᱢᱤᱫ ᱜᱷᱟᱹᱲᱤ ᱢᱟᱱᱮ ᱮᱱᱠᱟ ᱛᱤᱠᱤᱱ ᱵᱮᱞᱟᱼᱼ ᱥᱮᱱᱮ ᱫᱟᱜ ᱞᱮᱫᱟ ᱚᱛ ᱞᱚᱦᱚᱜ ᱞᱟᱠᱟ᱾ ᱨᱤᱢᱤᱞ ᱠᱟᱜ ᱛᱟᱦᱮᱸ ᱱᱟᱭ ᱫᱟᱜ ᱠᱮᱫᱟᱭ ᱦᱮᱸ ᱚᱱᱟ ᱤᱭᱠᱷᱟᱹᱛᱼᱼ ᱛᱮ ᱛᱷᱚᱲᱟ ᱜᱚᱨᱚᱢ ᱫᱚ ᱠᱚᱢ ᱧᱚᱜ ᱱᱟ ᱟ, ᱟᱫᱚ ᱛᱟᱭᱱᱚᱢ ᱛᱮᱭ ᱥᱤᱛᱩᱝ ᱠᱮᱫᱟ ᱥᱮᱼᱼ
ᱫᱚ ᱡᱟᱦᱟᱸ ᱚᱛ ᱠᱚ ᱞᱚᱦᱚᱜ ᱞᱮᱱᱟ ᱚᱱᱟ ᱤᱭᱠᱷᱟᱹ ᱛᱮ ᱮᱱᱠᱟ ᱜᱤᱼᱼ ᱜᱚᱨᱚᱢ ᱫᱚ ᱟᱹᱭᱠᱟᱹᱜ ᱠᱟᱱᱟ, ᱟᱫᱚ ᱞᱟᱦᱟ ᱠᱷᱚᱱᱟᱜ ᱫᱚ ᱡᱮ ᱞᱟᱦᱟᱼᱼ ᱡᱮ ᱞᱟᱦᱟ ᱞᱮᱠᱟᱭ ᱥᱤᱛᱩᱝ ᱵᱟᱲᱟᱭᱮᱜ ᱠᱟᱱ ᱛᱮᱦᱮᱱᱟ ᱥᱤᱛᱩᱝ ᱜᱚᱨᱚᱢᱼᱼ ᱚᱱᱟ ᱠᱚ ᱠᱷᱚᱡ ᱫᱚ ᱛᱷᱚᱲᱟ ᱜᱟᱱ ᱢᱟᱱᱮ ᱤᱭᱟᱹ ᱠᱚᱢ ᱧᱚᱜ ᱟᱠᱟᱱᱟ᱾
ᱦᱮᱸ᱾
ᱦᱮᱸ ᱦᱮᱸ᱾ ᱠᱟ ᱜᱮ᱾ ᱛᱟᱦᱚᱞᱮ ᱟᱯᱮ ᱚᱱᱛᱮ ᱫᱚ ᱢᱟᱱᱮ ᱱᱚᱣᱟ ᱦᱩᱲᱩ ᱠᱚ ᱪᱷᱟᱲᱟ ᱟᱨ ᱪᱮᱫ ᱠᱚ ᱪᱟᱥ ᱵᱟᱲᱟᱭ ᱴᱷᱤᱠ ᱜᱮᱭᱟ
ᱦᱩᱲᱳ ᱞᱮ ᱦᱩᱲᱩ ᱞᱮ ᱪᱟᱥ ᱛᱟᱦᱮᱱᱟ ᱟᱨ ᱱᱚᱣᱟ ᱡᱟᱦᱟᱸ ᱩᱛᱩ ᱛᱮᱱᱟᱜ ᱡᱟᱦᱟᱸ ᱠᱚ ᱠᱟᱱᱟ ᱚᱱᱟ ᱠᱚᱦᱚᱸ, ᱡᱟᱦᱟᱸ ᱠᱚ ᱢᱮᱛᱟᱜ ᱠᱟᱱᱟ ᱵᱮᱸᱜᱟᱲ, ᱟᱹᱞᱩ ᱟᱨᱦᱚ ᱦᱚᱛᱚᱫ, ᱠᱚᱸᱰᱷᱟ ᱠᱷᱤᱲᱣᱟ ᱠᱚ, ᱚᱱᱟ ᱠᱚᱦᱚᱸᱞᱮ ᱪᱟᱥ ᱛᱟᱦᱮᱱ ᱜᱮᱭᱟ᱾
ᱟᱫᱚ ᱚᱱᱟ ᱠᱚᱫᱚ ᱢᱟᱱᱮ ᱚᱲᱟᱜ, ᱟᱞᱮ ᱥᱮᱫ ᱫᱚ ᱚᱱᱠᱟ ᱥᱚᱵᱡᱤ ᱠᱚᱫᱚ ᱚᱱᱠᱟ ᱵᱟᱝ ᱡᱟᱦᱟᱸ ᱢᱟᱱᱮ ᱦᱩᱲᱩ ᱠᱚᱜᱮ ᱵᱟᱟᱹᱲᱛᱤ᱾
ᱦᱮᱸ ᱟᱫᱚ ᱦᱩᱲᱩ ᱫᱚ ᱫᱟ ᱚᱲᱟᱜ ᱨᱮ ᱢᱟᱱᱮ ᱡᱟᱦᱟᱸ ᱦᱩᱲᱩ ᱯᱮ ᱪᱟᱥ ᱛᱟᱦᱮᱱᱟ ᱚᱱᱟ ᱫᱚ ᱟᱠᱷᱨᱤᱧ ᱞᱟᱹᱜᱤᱫ? ᱥᱮ ᱚᱲᱟᱜ ᱨᱮ ᱡᱚᱢ ᱞᱟᱹᱜᱤᱫ?
ᱦᱮᱸ ᱡᱟᱭᱦᱳᱠ ᱟᱞᱮ ᱫᱚ ᱦᱩᱲᱩ ᱫᱚ ᱞᱟᱹᱭ ᱞᱮᱠᱷᱟᱱ ᱥᱮᱨᱢᱟ ᱨᱮ ᱯᱮ ᱡᱚᱠᱷᱟ ᱞᱮ ᱪᱟᱥᱟ ᱛᱚ ᱟᱫᱚ ᱡᱟᱭᱦᱳᱠ ᱚᱱᱠᱟ
ᱯᱮ ᱫᱷᱟᱣ ᱯᱮ ᱪᱟᱥ ᱛᱟᱦᱮᱱᱟ ᱛᱚ?
ᱦᱮᱸ ᱦᱮᱸ᱾ ᱯᱮ ᱫᱷᱟᱣᱞᱮ ᱪᱟᱥᱟ ᱟᱫᱚ ᱞᱟᱹᱭ ᱞᱮᱱᱠᱷᱟᱱ ᱢᱤᱫᱴᱟᱝ ᱪᱟᱥ ᱨᱮᱜᱮ ᱵᱚᱪᱷᱚᱨ ᱫᱤᱱ ᱨᱮᱱᱟᱜ ᱦᱩᱲᱩ ᱛᱟᱦᱮᱸ ᱫᱚᱦᱚ ᱛᱟᱦᱮᱱᱟ ᱦᱚᱭ ᱠᱩᱲᱟᱹᱜᱼᱟ ᱾
ᱦᱮᱸ ᱢᱤᱫ ᱫᱷᱟᱣ ᱪᱟᱥ ᱨᱮᱜᱤ ᱵᱚᱪᱷᱚᱨ, ᱢᱟᱱᱮ ᱯᱩᱨᱟᱹ ᱵᱚᱪᱷᱚᱨ ᱫᱚ ᱡᱚᱢ ᱪᱟᱞᱟᱜᱼᱟ ᱚᱱᱟ ᱛᱮᱜᱮ, ᱟᱨ ᱡᱟᱦᱟᱸ ᱟᱨ ᱢᱤᱫ ᱟᱨᱦᱚᱸ ᱡᱟᱦᱟᱸ ᱯᱮ ᱪᱟᱥ ᱛᱟᱦᱮᱱᱟ ᱚᱱᱟ ᱫᱚ ᱟᱠᱷᱨᱤᱧ ᱟᱯᱮ ᱛᱚ,
ᱦᱮᱸ ᱦᱮᱸ
ᱦᱮᱸ ᱛᱚ ᱟᱯᱮ ᱥᱮᱫ ᱫᱚ ᱵᱤᱨ ᱫᱤᱥᱚᱢ ᱠᱟᱱᱟ ᱥᱮ ᱵᱩᱨᱩ ᱫᱤᱥᱚᱢ ᱠᱟᱱᱟ ᱫᱟ
ᱮᱸ ᱟᱞᱮ ᱥᱮᱱ ᱫᱚ ᱞᱟᱹᱭ ᱞᱮᱱᱠᱷᱟᱱ ᱵᱤᱨ ᱵᱩᱨᱩ ᱫᱚ, ᱚᱱᱠᱟ ᱫᱚ ᱪᱮᱫ ᱜᱮ ᱵᱟᱹᱱᱩᱜᱼᱟ ᱟᱞᱮ ᱫᱚ ᱢᱮᱞᱟᱱ ᱴᱟᱺᱰᱤ ᱟᱨᱠᱤ,
ᱚ ᱢᱟᱱᱮ ᱴᱟᱺᱰᱤ ᱟᱨ ᱚᱱᱟ ᱠᱷᱮᱛ ᱠᱚᱜᱮ ᱢᱮᱱᱟᱜᱼᱟ ᱛᱚ
ᱦᱮᱸ ᱠᱷᱮᱛ ᱠᱚᱜᱮ ᱠᱷᱮᱛ ᱠᱚᱜᱮ ᱯᱮᱨᱮᱡ ᱟᱠᱟᱱᱟ ᱜᱚᱴᱟ ᱾
ᱟᱨ ᱡᱟᱦᱟᱸ ᱟᱯᱮ ᱦᱩᱲᱩ ᱠᱚᱯᱮ ᱪᱟᱥ ᱛᱟᱦᱮᱱᱟ ᱚᱱᱟ ᱫᱚ ᱜᱟᱹᱰᱭᱟᱹ ᱫᱟᱜ ᱥᱮ ᱥᱮᱨᱢᱟ ᱫᱟᱜ ᱛᱮᱯᱮ ᱪᱟᱥ ᱛᱟᱦᱮᱱᱟ?
ᱵᱟ ᱵᱟᱝ ᱟᱞᱮ ᱫᱚ ᱞᱟᱹᱭ ᱞᱮᱠᱷᱟᱱ ᱥᱮᱨᱢᱟ ᱫᱟᱜ ᱛᱮᱫᱚ ᱦᱚᱜᱼᱚᱭ ᱱᱚᱣᱟ ᱡᱟᱹᱯᱩᱫ ᱫᱤᱱ ᱜᱮ ᱱᱚᱣᱟ ᱥᱤᱡᱤᱱ ᱜᱮ ᱪᱟᱥ ᱦᱩᱭᱩᱜᱼᱟ ᱾ ᱟᱨ ᱵᱟᱝᱠᱷᱟᱱ ᱫᱚ ᱥᱮᱞᱚ ᱠᱷᱮᱛᱨᱮ ᱵᱟᱹᱭᱥᱟᱹᱣ ᱢᱮᱱᱟᱜᱼᱟ ᱾
ᱦᱮᱸ ᱦᱮᱸ ᱡᱮ ᱠᱷᱮᱛ ᱨᱮ ᱯᱟᱭᱤᱯ ᱞᱟᱜᱟᱣ ᱢᱮᱱᱟᱜᱼᱟ ᱚᱱᱟ ᱛᱮᱜᱮ ᱛᱚ,
ᱦᱮᱸ ᱦᱮᱸ ᱦᱮᱸ ᱢᱟᱴ ᱨᱮ ᱾
ᱟᱨ ᱡᱟᱦᱟᱸ ᱯᱮ ᱪᱟᱥ ᱛᱟᱦᱮᱱᱟ ᱚᱱᱟ ᱫᱚ ᱥᱮᱨᱢᱟ ᱫᱟᱜ ᱛᱮᱫᱚ ᱢᱤᱫ ᱵᱚᱪᱷᱚᱨ ᱜᱮ ᱵᱟᱹᱠᱤ ᱫᱚ ᱚᱱᱟ ᱯᱟᱭᱤᱯ ᱫᱟᱜ ᱛᱮ ᱛᱚ ᱾
ᱦᱮᱸ ᱦᱮᱸ
ᱦᱳᱭ
ᱚᱱᱠᱟᱜᱮ ᱟᱯᱮ ᱫᱚ ᱦᱩᱲᱩ ᱫᱚ ᱛᱟᱦᱚᱞᱮ ᱢᱤᱫ ᱡᱚᱠᱚᱡ ᱜᱮᱯᱮ ᱪᱟᱥᱼᱟ ᱥᱮ ᱛᱤᱱᱟᱹᱜ ᱡᱚᱠᱚᱡ?
ᱦᱮᱸ ᱟᱞᱮ ᱫᱚ ᱵᱚᱪᱷᱚᱨ ᱨᱮ ᱢᱤᱫ ᱫᱷᱟᱣ ᱜᱮᱞᱮ ᱪᱟᱥ ᱛᱟᱦᱮᱱᱟ ᱾
ᱟᱪᱪᱷᱟ ᱟᱨ ᱡᱮ ᱱᱚᱣᱟ ᱥᱚᱵᱡᱤ ᱠᱚᱫᱚ ᱡᱟᱦᱟᱸ ᱜᱮ ᱦᱩᱭᱩᱜᱼᱟ ᱚᱱᱟ ᱫᱚ ᱵᱮᱯᱟᱨ ᱵᱟᱠᱷᱨᱟ ᱥᱮ ᱚᱲᱟᱜ ᱢᱚᱛᱚᱡ ᱜᱮ
ᱚᱱᱟ ᱫᱚ ᱚᱲᱟᱜ ᱨᱮ ᱞᱟᱹᱜᱤᱫ ᱦᱚᱸ ᱦᱩᱭᱩᱜ ᱛᱟᱦᱮᱱ ᱜᱮᱭᱟ ᱟᱨ ᱡᱚᱢ ᱵᱟᱲᱟᱭ ᱞᱟᱹᱜᱤᱫ ᱦᱚᱸ ᱾ ᱵᱟᱱᱟᱨ ᱞᱮᱠᱟ ᱜᱮ,
ᱟᱪᱪᱷᱟ ᱟᱪᱪᱷᱟ
ᱦᱮᱸ ᱟᱨᱫᱟᱨ ᱟᱨ ᱟᱯᱮ ᱥᱮᱫ ᱫᱚ ᱡᱟᱦᱟᱜ ᱤᱱᱠᱟᱹ ᱵᱩᱨᱩ ᱯᱟᱛᱟ ᱠᱚᱫᱚ ᱦᱩᱭᱩᱜ ᱠᱟᱱᱟ ᱥᱮ ᱵᱟᱝ?
ᱦᱮᱸ ᱟᱞᱮ ᱱᱚᱛᱮ ᱫᱚ ᱦᱟᱸᱜ ᱚᱱᱠᱟ ᱯᱟᱛᱟ ᱯᱚᱨᱚᱵᱽ ᱠᱚᱫᱚ ᱪᱮᱫ ᱜᱮ ᱚᱱᱠᱟ ᱫᱚ ᱵᱟᱹᱱᱩᱜᱼᱟ ᱾
ᱦᱮᱸ ᱫᱚ ᱫᱚᱢᱮᱡ ᱛᱮ ᱫᱟᱫᱟ ᱱᱚᱣᱟ ᱮᱯ ᱠᱷᱚᱡ ᱜᱮᱞᱤᱧ ᱨᱚᱯᱚᱲ ᱞᱮᱱᱟ ᱛᱚ ᱩᱱᱤ ᱦᱚᱭ ᱞᱟᱹᱭ ᱟᱹᱫᱤᱧᱟ ᱡᱮ, ᱟᱠᱚ ᱥᱮᱡ ᱫᱚ ᱚᱱᱟ ᱵᱩᱨᱩ ᱯᱟᱛᱟ ᱦᱩᱭᱩᱜ ᱠᱟᱱᱟ ᱾ ᱛᱚ ᱚᱱᱟᱛᱮ ᱤᱧᱦᱚᱸ ᱠᱩᱞᱤ ᱵᱟᱰᱟᱭ ᱥᱟᱱᱟᱭᱤᱫᱤᱧ ᱠᱟᱱᱟ ᱡᱮ ᱟᱯᱮ ᱥᱮᱫ ᱦᱩᱭᱩᱜ ᱠᱟᱱᱟ ᱥᱮ ᱵᱟᱝ?
ᱦᱮᱸ ᱟᱞᱮ ᱥᱮᱱ ᱫᱚ ᱚᱱᱠᱟ ᱯᱚᱨᱚᱵᱽ ᱯᱩᱱᱟᱹᱭ ᱠᱚᱫᱚ ᱪᱮᱫ ᱜᱮ ᱚᱱᱠᱟ ᱫᱚ ᱵᱟᱝ ᱦᱩᱭᱩᱜ ᱜᱮᱭᱟ ᱡᱟᱦᱳᱠ ᱮᱴᱟᱜ ᱥᱮᱱ ᱚᱱᱟ ᱠᱚᱫᱚ ᱦᱩᱭᱩᱜ ᱜᱮᱭᱟ ᱾
ᱦᱳᱭ
ᱟᱞᱮᱭᱟᱜ ᱱᱚᱛᱮ ᱫᱚ ᱪᱮᱫᱮᱢ ᱫᱮᱭᱟ ᱡᱟᱦᱳᱠ ᱢᱟᱱᱮ ᱢᱮᱞᱟ ᱠᱚ ᱦᱩᱭᱩᱜ ᱜᱮᱭᱟ ᱟᱨᱠᱤ ᱚᱱᱠᱟ ᱯᱚᱨᱚᱵᱽ ᱥᱟᱱᱛᱟᱲ ᱥᱚᱢᱟᱡᱟᱜ ᱯᱚᱨᱚᱵᱽ ᱠᱚᱫᱚ ᱚᱱᱠᱟ ᱫᱚ ᱯᱟᱛᱟ ᱠᱚᱫᱚ ᱵᱟᱝ ᱦᱩᱭᱩᱜᱼᱟ ᱾
ᱦᱮᱸᱻ ᱛᱚ
ᱦᱮᱸ
ᱮ ᱱᱤᱭᱟᱹ ᱜᱮᱛᱚ ᱱᱤᱭᱟᱹ ᱜᱮᱢ ᱢᱮᱱ ᱠᱮᱫᱟ ᱫᱟ ᱡᱮ ᱟᱵᱚ ᱥᱟᱱᱛᱟᱲᱟ ᱦᱚᱯᱚᱱᱟᱜ ᱡᱟᱦᱟᱸ ᱠᱟᱱᱟ ᱚᱱᱟ ᱠᱚᱫᱚ ᱦᱩᱭᱩᱜ ᱛᱟᱦᱮᱱᱟ ᱥᱮ ᱵᱟᱝ ᱦᱩᱭᱩᱜ ᱛᱟᱦᱮᱱᱟ ᱪᱮᱫ ᱮᱢ ᱞᱟᱹᱭ ᱠᱮᱫᱟ ᱵᱟᱹᱧ ᱟᱸᱡᱚᱢ ᱞᱮᱫᱟ ᱢᱚᱡᱽ ᱛᱮ
ᱦᱮᱸ ᱥᱟᱱᱛᱟᱞ ᱥᱚᱢᱟᱡᱟᱜ ᱢᱟᱱᱮ ᱡᱟᱦᱟᱸ ᱟᱹᱨᱤᱪᱟᱹᱞᱤ ᱠᱚ, ᱚᱱᱟ ᱠᱚᱫᱚ ᱡᱷᱚᱛᱚ ᱜᱮ ᱢᱟᱱᱟᱣ ᱵᱟᱛᱟᱣ ᱦᱩᱭᱩᱜᱼᱟ ᱾
ᱦᱮᱸ ᱛᱚ
ᱚᱱᱟ ᱢᱩᱫᱽ ᱨᱮ ᱢᱟᱱᱮ ᱟᱫᱚ ᱠᱤᱪᱷᱩ ᱠᱤᱪᱷᱩ ᱡᱟᱭᱜᱟ ᱨᱮ ᱚᱱᱠᱟ ᱯᱚᱨᱚᱵᱽ ᱠᱚ ᱯᱟᱛᱟ ᱠᱚ ᱧᱩᱛᱩᱢᱟᱱ ᱚᱝᱠᱟ ᱡᱟᱭᱜᱟ ᱢᱮᱱᱟᱜᱼᱟ, ᱯᱟᱛᱟ ᱯᱚᱨᱚᱵᱽ ᱠᱚ ᱦᱩᱭᱩᱜ ᱜᱮᱭᱟ ᱥᱮ ᱚᱱᱠᱟ ᱫᱚ ᱟᱨᱠᱤ ᱟᱞᱮ ᱚᱱᱛᱮ ᱛᱚ ᱵᱟᱝ ᱵᱟᱹᱱᱩᱜᱼᱟ ᱵᱟᱝ ᱦᱩᱭᱩᱜ ᱜᱮᱭᱟ ᱾
ᱦᱮᱸ ᱾
ᱚᱱᱠᱟᱱ ᱧᱩᱛᱩᱢ ᱟᱱᱤᱡ ᱯᱟᱛᱟ ᱥᱮ ᱯᱚᱨᱚᱵᱽ ᱠᱚᱫᱚ ᱵᱟᱫ ᱵᱟᱠᱤ ᱠᱤ ᱚᱱᱟ ᱪᱷᱟᱲᱟ ᱥᱟᱶᱛᱟ ᱨᱮᱱᱟᱜ ᱡᱟᱦᱟᱸ ᱟᱹᱨᱤᱪᱟᱹᱞᱤ ᱢᱟᱱᱟᱣ ᱵᱟᱛᱟᱣ ᱵᱚᱸᱜᱟ ᱵᱩᱨᱩ ᱛᱟᱯᱚᱨᱮ ᱵᱟᱦᱟ ᱥᱚᱦᱚᱨᱟᱭ ᱢᱟᱜ ᱢᱚᱬᱮ ᱚᱱᱟ ᱠᱚᱫᱚ ᱥᱟᱱᱟᱢ ᱠᱚᱜᱮ ᱦᱩᱭᱩᱜᱼᱟ ᱾ ᱦᱩᱸ ᱦᱮᱸ
ᱟᱨ ᱱᱚᱣᱟ ᱛᱚᱵᱮ ᱦᱩᱞ ᱢᱟᱦᱟ ᱠᱚ ᱪᱮᱫ ᱞᱮᱠᱟ ᱯᱮ ᱢᱟᱱᱟᱣ ᱛᱟᱦᱮᱱᱟ ᱚᱱᱛᱮ ᱟᱯᱮ ᱥᱮᱜ? ᱟᱞ ᱥᱮᱫ ᱢᱟ ᱟᱹᱰᱤ ᱢᱚᱸᱡᱽ ᱛᱮᱜᱮᱞᱮ ᱢᱟᱱᱟᱣ ᱛᱟᱦᱮᱱᱟ ᱾
ᱟᱞᱮ ᱫᱚ ᱦᱟᱸᱜ ᱦᱩᱞ ᱢᱟᱦᱟ ᱫᱚ ᱚᱱᱠᱟ ᱢᱟᱱᱮ ᱢᱚᱸᱡᱽ ᱛᱮᱜᱮ ᱢᱟᱱᱟᱣ ᱦᱩᱭᱩᱜ ᱟ, ᱟᱫᱚ ᱟᱞᱮ ᱫᱚ ᱡᱟᱦᱩᱠ ᱚᱱᱠᱟ ᱟᱛᱩ ᱠᱷᱚᱱ ᱫᱚ ᱵᱟᱝᱞᱮ ᱢᱟᱱᱟᱣ ᱜᱮᱭᱟᱞᱮ, ᱟᱨᱠᱤ ᱞᱟᱹᱭ ᱞᱮᱱᱠᱷᱟᱱ ᱟᱞᱮ ᱫᱚ ᱞᱟᱹᱭ ᱞᱮᱠᱷᱟᱱ ᱡᱷᱚ ᱛᱚ ᱟᱛᱳ ᱢᱟᱱᱮ ᱟᱞᱮ ᱯᱤᱲ ᱨᱮ ᱡᱟᱦᱟᱸ ᱛᱤᱱᱟᱹᱜ ᱟᱹᱛᱩ ᱢᱮᱱᱟᱜᱼᱟ ᱦᱮᱸ ᱾ ᱚᱱᱟ ᱥᱟᱱᱟᱢ ᱟᱹᱛᱩ ᱠᱚ ᱢᱤᱫ ᱡᱷᱩᱴ ᱠᱟ ᱛᱮᱫ ᱞᱮ ᱢᱟᱱᱟᱣ ᱜᱮᱭᱟᱞᱮ ᱯᱤᱲ ᱛᱚᱨᱚᱯᱷ ᱠᱷᱚᱱ ᱾ ᱟᱫᱚ ᱱᱤᱭᱟᱹ ᱵᱟᱨ ᱫᱚ ᱱᱚᱝᱠᱟ ᱡᱮ ᱟᱸᱜᱚᱪ ᱦᱟᱷᱟᱛᱟᱣ ᱦᱩᱭ ᱠᱟᱱᱟ ᱡᱮ ᱵᱟᱝ ᱱᱤᱭᱟᱹᱵᱟᱨ ᱟᱫᱚ ᱢᱤᱫᱴᱟᱹᱝ ᱯᱤᱲ ᱢᱩᱭᱫᱩᱱ ᱠᱚᱨᱟᱣ ᱦᱩᱭᱩᱜᱼᱟ ᱟᱫᱚ ᱚᱱᱟᱜᱮ, ᱟᱛᱩ ᱢᱟᱱᱮ ᱯᱤᱲ ᱨᱮ ᱡᱟᱦᱟᱸ ᱠᱚ ᱟᱹᱛᱩ ᱢᱮᱱᱟᱜᱼᱟ ᱚᱱᱟ ᱠᱚ ᱥᱟᱶ ᱛᱮ ᱵᱟᱦᱨᱮ ᱮᱴᱟᱜ ᱯᱤᱲ ᱠᱚᱨᱮᱱᱟᱜ ᱡᱟᱦᱟᱸ ᱟᱹᱛᱩ ᱠᱚ ᱨᱮᱱ ᱢᱟᱺᱡᱷᱤ ᱵᱟᱵᱟ ᱠᱚ ᱢᱚᱬᱮ ᱠᱚ ᱛᱩᱨᱩᱭ ᱠᱚ ᱡᱷᱚᱛᱚ ᱥᱟᱱᱟᱢ ᱠᱚᱜᱮ ᱱᱮ ᱛᱟ ᱦᱩᱭ ᱠᱟᱱᱟ ᱱᱚᱣᱟ ᱯᱤᱲ ᱢᱤᱫᱩᱱ ᱨᱮ ᱥᱮᱞᱮᱫᱚᱜ ᱠᱷᱟᱹᱛᱤᱨ ᱾
ᱦᱮᱸ ᱾
ᱡᱟᱦᱩᱠ ᱱᱚᱝᱠᱟ ᱛᱮᱜᱮ ᱱᱤᱭᱟᱹ ᱢᱟᱦᱚᱜ ᱢᱟᱱᱮ ᱱᱤᱭᱟᱹ ᱥᱮᱨᱢᱟ ᱫᱚ ᱚᱱᱠᱟ ᱜᱮ ᱢᱟᱱᱟᱣ ᱨᱮᱱᱟᱜ ᱢᱤᱫᱴᱟᱹᱝ ᱠᱩᱨᱩᱢᱩᱴᱩ ᱦᱟᱛᱟᱣ ᱦᱩᱭᱩ ᱠᱟᱱᱟ ᱾
ᱡᱟᱦᱟᱱᱟᱜ ᱤᱧ ᱠᱩᱞᱤ ᱢᱮᱭᱟᱢ ᱞᱟᱹᱭ ᱫᱟᱲᱮᱭᱟᱹᱧ ᱛᱟᱞᱟᱝᱼᱟ?
ᱦᱮᱸ ᱦᱮᱸ ᱞᱟᱹᱭ ᱢᱮ ᱾
ᱦᱩᱞ ᱢᱟᱦᱟ ᱵᱟᱨᱛᱮ ᱥᱤᱫᱚ ᱠᱟᱱᱩ ᱡᱟᱦᱟᱸᱭ ᱠᱟᱱᱟᱠᱤᱱ ᱩᱱᱠᱤᱱ ᱱᱤᱭᱟᱹ ᱡᱟᱦᱟᱸᱭ ᱤᱧ ᱠᱩᱞᱤ ᱢᱮᱭᱟ ᱛᱚᱢ ᱞᱟᱹᱭ ᱫᱟᱲᱮᱭᱟᱹᱧ ᱛᱟᱞᱟᱝᱼᱟ? ᱱᱤᱝᱠᱟᱹᱧ ᱠᱩᱞᱤ ᱢᱮᱭᱟ ᱡᱮ ᱩᱱᱠᱤᱱᱟᱜ ᱡᱟᱱᱟᱢ ᱚᱠᱟᱨᱮ ᱦᱳᱭ ᱠᱟᱱᱟ ᱩᱱᱠᱤᱱᱟᱜ ᱧᱩᱛᱩᱢ ᱪᱮᱫ ᱚᱱᱟ ᱠᱩᱜᱮ ᱾
ᱦᱮᱸ ᱡᱟᱦᱟᱸ ᱴᱩᱠᱩ ᱤᱧ ᱤᱧᱟᱹᱜ ᱵᱩᱡᱽ ᱵᱟᱲᱟᱭ
ᱦᱮᱸ ᱛᱚᱵᱮ ᱤᱭᱟᱹ ᱥᱤᱫᱩ ᱠᱟᱱᱱᱩᱣᱟᱜ ᱡᱟᱱᱟᱢ ᱫᱚ ᱚᱠᱟᱨᱮ ᱦᱩᱭ ᱞᱮᱱᱟ ᱩᱱᱠᱤᱱᱟᱜ ᱡᱟᱱᱟᱢ ᱟ ᱟᱹᱛᱩ ᱧᱩᱛᱩᱢ?
ᱟᱛᱩ ᱧᱩᱛᱩᱢ ᱫᱚ ᱦᱩᱭᱩᱜ ᱠᱟᱱᱟ ᱤᱭᱟᱹ ᱦᱮ
ᱫᱤᱥᱟᱹ ᱦᱤᱡᱩᱜ, ᱵᱷᱚᱜᱽᱱᱟᱰᱤ ᱦᱮᱸ ᱟᱨ ᱥᱤᱫᱩ ᱠᱟᱹᱱᱩ ᱱᱩᱣᱟᱜ ᱯᱩᱨᱟᱹ ᱧᱩᱛᱩᱢ ᱫᱚ ᱪᱮᱫ ᱠᱟᱱᱟ ᱫᱟᱫᱟ?
ᱦᱮᱸ ᱥᱤᱫᱩ ᱠᱟᱹᱱᱦᱩ ᱱᱚᱝᱠᱟ ᱫᱚ ᱯᱟᱹᱨᱤᱥ ᱠᱚᱫᱚ ᱞᱟᱹᱭ ᱞᱮᱱᱠᱷᱟᱱ ᱥᱤᱫᱩ ᱢᱩᱨᱢᱩ ᱟᱨ ᱠᱟᱹᱱᱦᱩ ᱢᱩᱨᱢᱩ ᱾
ᱦᱮᱸ ᱦᱟᱸᱛ ᱫᱟ ᱛᱤᱱᱟᱹᱜ ᱵᱚᱭᱦᱟᱜ ᱟᱠᱚ ᱩᱱᱠᱩ ᱫᱚ?
ᱩᱱᱠᱩ ᱫᱚ ᱜᱩᱴ ᱨᱮ ᱛᱩᱨᱩᱭ ᱵᱚᱭᱦᱟ ᱢᱤᱥᱤᱜ ᱟᱠᱚ ᱾
ᱛᱩᱨᱩᱭ ᱵᱚᱭᱦᱟ ᱩᱱᱠᱩ ᱠᱚᱣᱟᱜ ᱧᱩᱛᱩᱢᱮᱢ ᱞᱟᱹᱭ ᱫᱟᱲᱮᱟᱹᱧᱟᱹ ᱫᱫᱟ?
ᱦᱮᱸ ᱱᱚᱛᱮ ᱢᱟ ᱞᱴᱷᱩ ᱠᱤᱱ ᱢᱟ ᱦᱩᱭᱩᱜ ᱠᱟᱱᱟ ᱠᱤᱱ ᱥᱤᱫᱩ ᱟᱨ ᱠᱟᱹᱱᱦᱩ ᱾ ᱩᱱᱠᱤᱱ ᱯᱚᱨᱮ ᱢᱮᱱᱟᱜ ᱠᱤᱱᱟᱹ ᱪᱟᱸᱫᱽ ᱟᱨ ᱵᱷᱳᱭᱨᱳᱚᱵ ᱾
ᱦᱮᱸ ᱾
ᱟᱨ ᱩᱱᱠᱤᱱ ᱩᱱᱠᱩᱨᱮᱱ ᱢᱮᱥᱤᱨᱟᱛ ᱠᱚᱫᱚ ᱥᱮ ᱵᱩᱦᱤᱱ ᱠᱚ ᱩᱱᱠᱩ ᱠᱚᱫᱚ ᱠᱤᱱ ᱩᱱᱠᱤᱱ ᱫᱚ ᱧᱩᱛᱩᱢ ᱫᱚ ᱦᱩᱭᱩᱜ ᱠᱟᱱᱟ ᱯᱷᱩᱞᱳ ᱟᱨ ᱡᱷᱟᱱᱚ ᱾
ᱦᱮᱸ ᱟ ᱩᱱᱠᱩ